ᱦᱮᱞᱳ,
ᱦᱮᱞᱳ᱾
ᱦᱮᱸ ᱡᱚᱦᱟᱨ ᱜᱮ᱾
ᱦᱳᱭ ᱡᱚᱦᱟᱨ ᱜᱮ᱾
ᱦᱚᱭ ᱡᱚᱦᱟᱨ ᱜᱮ, ᱪᱮᱜ ᱵᱤᱱ ᱪᱤᱠᱟᱭ ᱫᱟ?
ᱪᱤᱠᱟᱹ ᱦᱚᱸ ᱵᱟᱝ ᱱᱚᱜᱼᱚᱭ ᱱᱤᱛᱚᱜ ᱢᱟ ᱫᱩᱲᱩᱵ ᱵᱟᱲᱟ ᱦᱩᱭ ᱠᱟᱱᱟ᱾ ᱨᱚᱲ ᱠᱚ ᱟᱸᱚᱢᱚᱜ ᱠᱟᱱ ᱛᱟᱹᱞᱤᱧᱟ?
ᱦᱮᱸ ᱟᱸᱡᱚᱢᱚᱜ ᱠᱟᱱ ᱜᱮᱭᱟ, ᱟᱹᱞᱤᱧᱟᱜ?
ᱦᱳᱭ ᱟᱹᱵᱤᱱᱟᱜ ᱦᱚᱸ ᱟᱸᱡᱚᱢᱚᱜ ᱠᱟᱱ ᱜᱮᱭᱟ᱾
ᱠᱷᱚᱸ ᱟᱨ ᱪᱮᱜ ᱵᱤᱱ ᱪᱤᱠᱟᱹᱭ ᱫᱟ ᱛᱟᱦᱚᱞᱮ?
ᱱᱚᱭ ᱪᱤᱜ ᱫᱩᱲᱩᱵ ᱵᱟᱲᱟᱣ ᱠᱟᱱᱟᱞᱤᱧ᱾
ᱚᱸ ᱟᱨ ᱪᱮᱫ ᱱᱟᱯᱟᱭ ᱵᱟᱲᱟ ᱜᱮ ᱚᱲᱟᱜ ᱠᱚᱨᱮ?
ᱦᱳᱭ ᱵᱟᱲᱟ ᱜᱮᱭᱟᱞᱤᱧ ᱦᱚᱸ ᱟᱨ ᱚᱲᱟᱜ ᱠᱚᱨᱮ ᱦᱚᱸᱠᱚ ᱱᱟᱯᱟᱭ ᱵᱟᱲᱟ ᱜᱮᱭᱟ ᱱᱤᱭᱟᱹ ᱫᱷᱟᱨᱟ ᱫᱚ᱾ ᱪᱟᱸᱫᱚᱣᱟᱜ ᱫᱟᱭᱟ ᱫᱩᱞᱟᱹᱲ ᱛᱮ, ᱟᱵᱮᱱ ᱜᱮ ᱪᱮᱜ ᱞᱮᱠᱟ ᱢᱮᱱᱟᱜ ᱵᱮᱱᱟ ᱟᱨ ᱚᱲᱟᱜ ᱠᱚᱨᱮ?
ᱟᱹᱞᱤᱧ ᱦᱚᱸ ᱱᱤᱭᱟᱹ ᱜᱷᱟᱹᱲᱤᱜ ᱫᱚᱞᱤᱧ ᱱᱟᱯᱟᱭ ᱜᱮᱭᱟ ᱟᱨ ᱚᱲᱟᱜ ᱠᱚᱨᱮ ᱦᱚᱸ ᱡᱚᱷᱛᱚ ᱦᱚᱲᱜᱮ ᱱᱤᱛᱚᱜ ᱫᱚ ᱱᱟᱯᱟᱭ ᱜᱮ ᱢᱮᱱᱟᱜ ᱟᱠᱟᱜ ᱠᱚᱣᱟ ᱮᱱᱠᱷᱟᱱ᱾ ᱛᱟᱦᱚᱞᱮ ᱪᱮᱜ ᱪᱮᱫ ᱠᱚᱵᱤᱱ ᱠᱟᱹᱢᱤ ᱵᱟᱲᱟᱭᱫᱟ ᱛᱟᱦᱚᱞᱮ?
ᱪᱮᱜ ᱦᱚᱸ ᱵᱟᱝ ᱚᱲᱟᱜ ᱠᱚᱨᱮ ᱜᱮᱞᱤᱧ ᱛᱟᱦᱮᱸ ᱵᱟᱲᱟᱜ ᱜᱮᱭᱟ᱾
ᱟᱪᱪᱷᱟ,
ᱠᱟᱹᱢᱤ ᱫᱚ ᱚᱱᱠᱟ ᱫᱚ ᱪᱮᱫ ᱦᱚᱸ ᱵᱟᱹᱞᱤᱧ ᱠᱟᱹᱢᱤ ᱜᱮᱭᱟ᱾ ᱦᱮᱸ ᱦᱳᱭ ᱫᱟᱜᱽ ᱫᱟᱜᱽ ᱮᱜ ᱜᱮᱭᱟᱭ ᱯᱨᱚᱛᱤ ᱫᱤᱱ ᱜᱮ ᱫᱟᱜᱽ ᱮᱫᱟᱭ ᱫᱟᱜᱽ ᱫᱚ᱾ ᱟᱫᱚ ᱚᱱᱠᱟ ᱞᱟᱹᱴᱩ ᱫᱷᱟᱨᱟ ᱫᱚ ᱟᱹᱣᱨᱤ ᱦᱟᱸᱜ ᱮ ᱫᱟᱜᱟᱭ ᱞᱟᱦᱟ ᱧᱚᱜ ᱮ ᱫᱟᱜᱽ ᱞᱮᱫᱟᱭ ᱟᱨ ᱦᱚᱸᱜᱼᱚᱭ ᱦᱚᱞᱟ ᱢᱟᱫᱷᱮᱨ ᱠᱷᱚᱱ ᱫᱚ ᱟᱹᱣᱨᱤ ᱫᱟᱜᱟᱭ ᱦᱟᱸᱜ ᱛᱮᱦᱮᱧ ᱦᱚᱸᱧ ᱫᱟᱜᱽ ᱮ ᱞᱮᱜ ᱜᱮᱭᱟ ᱱᱟᱥᱮᱱᱟᱜ ᱞᱟᱹᱴᱩ ᱧᱚᱜ᱾
ᱦᱚᱸ ᱚ,
ᱟᱨ ᱟᱯᱮ ᱥᱮᱜ ᱫᱟᱜᱽ ᱫᱟᱭ ᱥᱮᱵᱟᱝ ᱛᱟᱦᱚᱞᱮ?
ᱦᱮᱸ ᱫᱟᱜᱽ ᱫᱚ ᱫᱤᱱ ᱜᱮ ᱫᱟᱜᱽ ᱟᱞᱮ ᱠᱟᱱᱟ ᱛᱚ ᱟᱫᱚ ᱚᱝᱠᱟ ᱜᱮ ᱡᱚᱨ ᱧᱚᱜ ᱮ ᱫᱟᱜᱽ ᱫᱟ ᱚᱝᱠᱟ ᱫᱚ ᱵᱟᱝ ᱠᱟᱱᱟ᱾ ᱤᱱᱠᱟᱹ ᱢᱤᱜ ᱜᱷᱟᱹᱲᱤᱜ ᱢᱤᱜ ᱜᱷᱟᱹᱲᱤᱡᱹᱜ ᱢᱤᱜ ᱜᱷᱟᱹᱲᱤᱜ ᱡᱚᱨᱚᱭᱟᱭ ᱟᱨ ᱯᱷᱟᱸᱠᱫᱟᱭ ᱡᱚᱨᱚᱭ ᱫᱟᱭ ᱟᱨᱚ ᱯᱷᱟᱸᱠᱫᱟᱭ ᱱᱚᱜᱼᱚ ᱱᱚᱝᱠᱟ᱾
ᱟᱪᱪᱷᱟ ᱛᱟᱦᱚᱞᱮ ᱪᱟᱥ ᱠᱚᱫᱚ ᱯᱮ ᱮᱛᱚᱦᱚᱵ ᱠᱮᱫᱟ ᱥᱮ ᱟᱹᱣᱨᱤ?
ᱦᱮᱸ ᱪᱟᱥ ᱠᱚᱫᱚ ᱦᱮᱸ ᱫᱷᱩᱨᱟᱹᱣ ᱦᱩᱭ ᱠᱟᱱᱟ ᱫᱚᱦᱚᱭ ᱡᱩᱨᱟᱹᱣ ᱦᱩᱭ ᱠᱟᱱᱟ ᱟᱫᱚ ᱚᱱᱛᱮ ᱫᱚ ᱚᱱᱮ ᱵᱟᱹᱭᱦᱟᱹᱲ ᱠᱚᱜᱮ ᱨᱚᱦᱚᱭ ᱵᱟᱲᱟ ᱦᱩᱭᱩᱜ ᱠᱟᱱᱟ ᱵᱟᱹᱫᱽ ᱠᱚᱨᱮ ᱫᱚ ᱚᱱᱠᱟ ᱚᱸ ᱫᱟᱜᱽ ᱦᱚᱛᱚ ᱢᱟᱛᱚ ᱡᱳᱨ ᱧᱚᱜ ᱵᱟᱭ ᱫᱟᱜᱽ ᱫᱟ ᱡᱮ ᱠᱷᱮᱛᱨᱮ ᱫᱟᱜᱽ ᱛᱚᱸᱢᱵᱟᱜᱼᱟ ᱢᱮᱱᱛᱮ ᱟᱫᱚ ᱵᱟᱹᱫᱽ ᱱᱚᱛᱮ ᱫᱚ ᱵᱟᱝ ᱫᱟᱜᱽ ᱟᱠᱟᱱᱟ ᱵᱟᱹᱫᱽ ᱫᱚ ᱟᱹᱣᱨᱤ ᱞᱮ ᱨᱚᱦᱚᱭᱟ ᱟᱨᱠᱤ᱾
ᱟᱪᱪᱷᱟ,
ᱟᱯᱮ?
ᱟᱞᱮ ᱦᱚᱸ ᱫᱷᱩᱨᱟᱹᱣ ᱫᱚ ᱦᱩᱭ ᱠᱟᱱᱟ ᱦᱩᱲᱩ ᱨᱚᱦᱚᱭ ᱠᱚᱫᱚ᱾ ᱡᱟᱦᱟᱸ ᱚᱱᱟ ᱮᱠᱴᱩ ᱵᱟᱹᱭᱦᱟᱹᱲ ᱧᱚᱜ ᱠᱚᱨᱮ ᱫᱚ ᱚᱱᱟ ᱠᱚᱫᱚ ᱨᱚᱦᱚᱭ ᱦᱩᱭᱩᱜ ᱠᱟᱱᱟ᱾ ᱡᱟᱦᱟᱸ ᱵᱟᱹᱫᱽ ᱧᱚᱜ ᱠᱚᱫᱚ ᱚᱱᱟ ᱠᱚᱫᱚ ᱟᱨ ᱱᱟᱥᱮᱱᱟᱜ ᱞᱟᱹᱴᱩ ᱧᱚᱜ ᱵᱟᱭ ᱫᱟᱜᱽ ᱞᱮᱠᱷᱟᱭ ᱫᱚ ᱚᱱᱟ ᱠᱚᱫᱚ ᱟᱨ ᱨᱚᱦᱚᱭ ᱫᱚ ᱵᱟᱝ ᱜᱟᱱᱚᱜᱼᱟ ᱦᱟᱸᱜ᱾
ᱚᱸ
ᱟ ᱪᱮᱫ ᱡᱟᱦᱟᱱᱟᱜ ᱥᱟᱛᱟᱢ ᱤᱫᱤᱜ ᱠᱟᱛᱮ ᱞᱟᱝ ᱨᱚᱯᱚᱲᱟ ᱥᱮ ᱱᱚᱝᱠᱟ ᱜᱮ?
ᱚᱱᱠᱟ ᱜᱮ ᱢᱟ ᱥᱟᱠᱟᱢ ᱞᱟᱹᱭ ᱛᱟᱞᱟᱝ ᱢᱮ ᱚᱱᱠᱟᱜᱤ᱾
ᱟᱫᱚ ᱟᱵᱮᱱ ᱡᱟᱦᱱᱟᱜ ᱵᱮᱱ ᱪᱤᱱᱛᱟᱹᱣ ᱟᱠᱟᱫ ᱠᱷᱟᱱ ᱫᱚ ᱞᱟᱹᱭ ᱵᱮᱱ᱾
ᱟᱹᱞᱤᱧ ᱫᱚᱞᱤᱧ, ᱛᱟᱦᱚᱞᱮ ᱟᱹᱵᱤᱱ ᱫᱚ ᱪᱮᱫ ᱚᱞᱚᱜ ᱠᱟᱱ ᱜᱮᱭᱟᱵᱤᱱ ᱥᱮ ᱚᱞᱚᱜ ᱠᱚᱫᱚᱵᱤᱱ ᱵᱷᱟᱜᱤᱠᱟᱜ-ᱟ?
ᱨᱚᱲ ᱟᱸᱡᱚᱢᱚᱜ ᱠᱟᱱ ᱛᱟᱹᱞᱤᱧᱟ ᱥᱮ ᱵᱟᱝ?
ᱦᱮᱸ ᱟᱸᱡᱚᱢᱚᱜ ᱠᱟᱱ ᱜᱮᱭᱟ᱾
ᱟᱪᱷᱟ ᱨᱚᱲ ᱵᱟᱞᱤ ᱧᱟᱢ ᱫᱟ ᱛᱚ ᱢᱚᱱᱮᱭ ᱫᱟᱞᱤᱧ ᱵᱟ᱾
ᱚᱸ᱾
ᱱᱚᱣᱟ ᱟᱯ ᱨᱮ ᱛᱤᱱᱟᱜ ᱫᱤᱱ ᱵᱮᱱ ᱠᱟᱹᱢᱤᱭᱫᱟ ᱛᱤᱱᱟᱹᱜ ᱫᱤᱱ ᱠᱷᱚᱱ?
ᱟᱞᱤᱧ ᱠᱟᱹᱢᱤ ᱠᱟᱹᱢᱤ ᱵᱤᱥᱤ ᱫᱤᱱ ᱫᱚ ᱟᱞᱤᱧ ᱫᱚ ᱵᱟᱞᱤᱧ ᱠᱟ. ᱢᱤᱭ ᱠᱟᱫᱟ ᱚᱱᱠᱟ ᱦᱚᱸᱜ-ᱚᱭ ᱛᱚ ᱢᱳᱴᱟᱢᱩᱴᱤ ᱢᱤᱫ ᱥᱚᱯᱛᱟᱦᱚ ᱜᱟᱱ᱾ ᱟᱫᱚ ᱩᱱᱟᱹᱜ ᱴᱩᱨ ᱚᱲᱟᱜ ᱠᱚᱨᱮᱫ ᱫᱚ ᱚᱱᱠᱟ ᱴᱟᱣᱟᱨ ᱵᱟᱭ ᱧᱟᱢᱟ᱾ ᱟᱫᱚ- ᱯᱷᱳᱱ ᱛᱮ ᱚᱱᱠᱟ ᱜᱚᱞᱯᱚ ᱵᱟᱝ ᱦᱩᱭ ᱟᱠᱟᱱᱟ ᱵᱟᱝ ᱯᱩᱨᱟᱹᱣ ᱠᱟᱱ ᱛᱟᱹᱞᱤᱧ ᱟᱫᱚᱞᱤᱧ ᱯᱩᱨᱟᱹᱣ ᱠᱟᱜ ᱠᱟᱱᱟ᱾
ᱟᱪᱪᱷᱟ᱾
ᱟᱵᱤᱱ ᱫᱚ ᱛᱟᱦᱚᱞᱮ?
ᱟᱹᱞᱤᱧ ᱫᱚ ᱟᱹᱰᱤ ᱫᱤᱱ ᱠᱷᱚᱡ ᱜᱮᱞᱤᱧ ᱠᱟᱹᱢᱤ ᱭᱮᱫᱟ ᱠᱟᱹᱢᱤ ᱫᱚ᱾ ᱟᱫᱚ ᱚᱱᱠᱟ ᱥᱚᱢᱚᱭ ᱠᱚᱦᱚᱸ ᱵᱟᱞᱤᱧ ᱧᱟᱢᱫᱟ ᱩᱱᱟᱹᱜ᱾ ᱜᱟᱹᱞᱤᱧᱟᱜ ᱫᱚ ᱢᱩᱪᱟᱹᱫ ᱠᱟᱱ ᱛᱟᱹᱞᱤᱧᱟ ᱠᱚᱞ ᱫᱚ᱾ ᱴᱮᱠᱥ ᱪᱟᱵᱟᱣ ᱟᱠᱟᱱ ᱛᱟᱹᱞᱤᱧᱟ᱾ ᱨᱤᱥᱤᱵᱷ ᱜᱮ ᱟᱱᱮ ᱠᱚᱞ ᱠᱚ ᱟᱫᱚᱢᱟᱜ ᱢᱚᱸᱡᱽᱛᱮ ᱵᱟᱝ ᱦᱳᱭ ᱟᱠᱟᱱᱟ ᱛᱚ ᱟᱫᱚ ᱮᱠᱷᱚᱱ ᱫᱚ ᱨᱤᱥᱤᱵᱷ ᱜᱮ ᱜᱟᱱᱚᱜ ᱠᱟᱱ ᱛᱟᱞᱤᱧᱟ᱾ ᱦᱮᱸ ᱚᱱᱠᱟ ᱯᱨᱚᱛᱤ ᱫᱤᱱ ᱦᱮᱸ ᱚᱲᱟᱜ ᱠᱚᱨᱮ ᱫᱚ ᱴᱟᱣᱟᱨ ᱠᱚ ᱵᱟᱭ ᱧᱟᱢᱟᱭ ᱛᱚ ᱟᱛᱩ ᱚᱲᱟᱜ ᱨᱮᱛᱚ ᱵᱟᱲᱟᱭ ᱜᱮ ᱢᱮᱱᱟᱜ-ᱟ᱾ ᱟᱫᱚ ᱚᱱᱟ ᱦᱚᱛᱮᱜ ᱛᱮ
ᱦᱮᱸ ᱦᱟᱸᱜ᱾
ᱫᱟᱲᱮᱜ ᱠᱟᱱᱟᱭ᱾
ᱦᱮᱸ ᱦᱮᱸ᱾ ᱟᱨ ᱱᱚᱣᱟ ᱨᱮ ᱠᱳᱞ ᱞᱮᱠᱷᱟᱱ ᱠᱤᱪᱩᱞᱤᱧ ᱧᱚᱜ ᱜᱮ ᱦᱟᱭ ᱥᱯᱤᱰ ᱱᱮᱴ ᱞᱟᱜᱟᱜ ᱠᱟᱱᱟ ᱟᱨᱠᱤ᱾ ᱵᱟᱠᱷᱟᱱ ᱴᱷᱤᱠ ᱴᱷᱟᱠ ᱨᱚᱲ ᱠᱚ ᱴᱷᱤᱠ ᱴᱷᱟᱠ ᱨᱚᱲ ᱠᱚ ᱵᱟᱝ ᱟᱸᱡᱚᱢ ᱠᱟᱱᱟ, ᱠᱟᱴᱟ ᱠᱟᱴᱟ ᱟᱸᱡᱚᱢᱚᱜ ᱠᱟᱱᱟ᱾ ᱚᱠᱟᱫᱟᱢ ᱟᱸᱡᱚᱢ ᱛᱤᱭᱳᱜᱟ ᱚᱠᱟ ᱫᱚ ᱵᱟᱝ ᱫᱚ ᱵᱟᱝ᱾
ᱚᱱᱟ ᱜᱚᱛᱮ᱾ ᱚᱱᱠᱟᱜᱮ ᱞᱟᱦᱟ ᱦᱚᱸ ᱚᱱᱠᱟ ᱫᱚᱢᱮ ᱯᱨᱚᱵᱞᱮᱢᱮᱫ ᱛᱟᱦᱮᱱᱟᱭ ᱛᱚ ᱚᱱᱟ ᱛᱮᱜᱮ ᱵᱟᱝ ᱦᱩᱭ ᱟᱠᱟᱱ ᱛᱤᱧᱟᱹ ᱮᱠᱷᱚᱱᱳ᱾ ᱡᱟᱦᱟᱸ ᱮᱠᱥᱚ ᱟᱥᱤ ᱢᱤᱱᱤᱴ ᱯᱩᱨᱟᱹᱣ ᱫᱚᱨᱠᱟᱨ ᱛᱚ᱾
ᱟᱞᱤᱧᱟᱜ ᱦᱚᱸ ᱟᱹᱰᱤ ᱩᱛᱟᱹᱨ ᱜᱮ ᱚᱱᱠᱟ᱾ ᱠᱚᱞ ᱠᱟᱛᱮ ᱟᱨ ᱢᱤᱫ ᱜᱷᱟᱹᱲᱤᱡ ᱯᱚᱨᱮ ᱨᱚᱲ ᱨᱚᱲ ᱛᱮᱜᱮ ᱫᱩ ᱛᱤᱱ ᱢᱤᱱᱤᱴ ᱦᱩᱭ ᱯᱚᱨᱮᱜ ᱜᱮ ᱟᱫᱚ ᱟᱡᱛᱮᱜᱮ ᱠᱟᱴᱟᱜᱼᱟ ᱚᱠᱟ ᱥᱚᱢᱚᱭ ᱨᱚᱲ ᱵᱟᱝ ᱟᱸᱡᱚᱢᱚ-ᱟ ᱦᱳᱭᱛᱚ᱾
ᱟᱯᱮ ᱥᱮᱫ ᱫᱚ ᱛᱤᱱᱟᱹᱜ ᱵᱟᱨ ᱠᱚ ᱪᱟᱥ ᱜᱮᱭᱟ ᱛᱟᱦᱚᱞᱮ?
ᱪᱟᱥ ᱱᱟᱜ-ᱚᱭ ᱱᱤᱛᱚᱜ ᱢᱟ ᱡᱚᱛᱚ ᱦᱚᱲ ᱜᱮᱵᱚᱱ ᱪᱟᱥ ᱜᱮᱭᱟ ᱦᱮᱸᱥᱮ ᱟᱨ ᱡᱟᱦᱟᱸ ᱫᱚ ᱱᱚᱣᱟ ᱤᱨᱻ ᱨᱟᱠᱟᱵ ᱠᱟᱛᱮ ᱟᱨᱠᱤ ᱡᱟᱦᱟᱸ ᱫᱷᱚᱨᱚᱱ ᱦᱩᱲᱩ ᱵᱚᱱ ᱢᱮᱱ ᱮᱫᱟ ᱟᱱᱟ ᱫᱚ ᱡᱟᱦᱟᱸᱭ ᱦᱳᱭᱛᱳ ᱜᱟᱰᱟ ᱫᱷᱟᱨᱮ ᱠᱤᱝᱵᱟ ᱡᱟᱦᱟᱸᱭ ᱡᱮ ᱦᱳᱭᱛᱚ ᱯᱩᱠᱷᱨᱤ ᱥᱩᱛ ᱧᱟᱜ ᱠᱷᱮᱛ ᱠᱚᱨᱮᱜ ᱢᱮᱱᱟᱜ ᱠᱟᱣᱟ ᱛᱚ ᱩᱱᱠᱩ ᱠᱚ ᱪᱟᱥ ᱜᱮᱭᱟ᱾ ᱟᱞᱮ ᱫᱚ ᱩᱸ ᱦᱮᱸ ᱠᱚᱢ ᱧᱚᱜ ᱞᱮ ᱪᱟᱥ ᱜᱮᱭᱟ ᱚᱱᱠᱟ ᱫᱚ᱾
ᱟᱪᱪᱷᱟ᱾
ᱟᱫᱚ ᱚᱱᱠᱟ ᱜᱟᱰᱟ ᱫᱷᱟᱨᱮ ᱫᱚ ᱚᱱᱠᱟ ᱫᱚ ᱩᱱᱟᱹᱜ ᱠᱷᱮᱛ ᱫᱚ ᱵᱟᱹᱱᱩᱜ ᱟᱠᱟᱫ ᱛᱟᱞᱮᱭᱟ᱾ ᱢᱤᱫᱴᱮᱱ ᱡᱟᱭᱜᱟ ᱨᱮᱜ ᱢᱮᱱᱟᱜ ᱟᱠᱟᱫ ᱾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
ᱦᱳᱭ ᱚᱸᱰᱮ ᱜᱮᱞᱮ ᱪᱟᱥ ᱵᱟᱲᱟᱭ ᱜᱮᱭᱟ ᱫᱷᱚᱨᱚᱱ ᱦᱩᱲᱩ ᱫᱚ ᱟᱯᱮ ᱥᱮᱜ ᱫᱚ᱾
ᱵᱟᱝ ᱟᱞᱮ ᱥᱮᱜ ᱫᱚ ᱵᱟᱞᱮ ᱨᱚᱦᱚᱭ ᱜᱮᱭᱟ ᱫᱷᱚᱨᱚᱱ ᱦᱚᱲᱩ ᱫᱚ ᱱᱚᱣᱟ ᱡᱟ ᱤᱭᱟᱹ ᱜᱮ ᱱᱚᱜᱚᱭ ᱱᱤᱭᱟᱹ᱾ ᱡᱟᱦᱟ ᱵᱚᱨᱥᱟ ᱨᱮ ᱡᱟᱦᱟ ᱨᱚᱦᱚᱭ ᱦᱳᱭᱳᱜ-ᱟ ᱤᱱᱟᱹ ᱜᱮ ᱫᱷᱚᱨᱱ ᱨᱮᱫᱚ ᱚᱝᱠᱟ ᱥᱮᱜ ᱫᱚ ᱵᱟᱹᱱᱩᱜ-ᱟ ᱫᱟᱜ᱾ ᱫᱟᱜ ᱠᱚᱨᱮᱱᱟᱜ ᱥᱩᱵᱤᱫᱷᱟ ᱦᱚᱸ᱾
᱾ ᱟᱨ ᱛᱟᱦᱞᱮ ᱟᱯᱮ ᱫᱚ ᱱᱤᱭᱟᱹ ᱱᱤᱛᱳᱜ ᱪᱮᱜᱠᱟ ᱨᱚᱦᱚᱭ ᱯᱮ ᱟᱸᱬᱜᱳ ᱠᱟᱱᱟ ᱥᱮ ᱟᱹᱣᱨᱤ ᱟᱨᱟᱢ ᱠᱮᱫᱟ ᱥᱮᱯᱮ ᱟᱣᱨᱤ᱾
ᱦᱳᱭ ᱟᱨᱟᱢᱵᱚ ᱠᱟᱫᱟᱞᱮ ᱨᱚᱦᱚᱭ ᱫᱚ ᱦᱚᱞᱟ ᱢᱚᱫᱷᱮᱨ᱾ ᱠᱷᱚᱱ ᱜᱮ ᱟᱨᱟᱢᱵᱚ ᱦᱳᱭ ᱠᱟᱱᱟ ᱨᱚᱦᱚᱭ ᱠᱚᱫᱚ᱾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
ᱟᱨ ᱦᱚᱲ ᱠᱚᱫᱚ ᱠᱚ ᱨᱚᱦᱚᱭ ᱠᱮᱜ ᱜᱮᱭᱟ ᱵᱟᱹᱭᱦᱟᱹᱲ ᱠᱩ ᱥᱮ ᱡᱟᱸᱦᱟᱭ ᱠᱷᱮ ᱠᱩ ᱢᱮᱱᱟᱜ ᱛᱟᱠᱚᱣᱟ᱾ ᱩᱱᱠᱩ ᱫᱚ ᱞᱟᱦᱟ ᱧᱚᱜ ᱠᱷᱚᱱ ᱜᱮᱠᱚ ᱨᱚᱦᱚᱭᱮᱜ ᱛᱟᱦᱮᱱᱟ᱾
ᱟᱪᱪᱷᱟ᱾ ᱟᱫᱚ ᱦᱳᱭᱛᱳ ᱞᱟᱦᱟ ᱠᱮᱫᱮ ᱜᱮ ᱫᱟᱜ ᱠᱟᱱ ᱛᱟᱠᱚᱣᱟ ᱛᱚᱞᱟ ᱠᱚᱦᱚᱸ ᱡᱟᱹᱱᱤᱡ ᱦᱟᱨᱟ ᱟᱠᱟᱱ ᱛᱟᱠᱚᱣᱟ ᱟᱫᱚ‌ ᱱᱚᱝᱠ ᱞᱟᱦᱟ᱾ ᱛᱤᱥ ᱯᱮ ᱟᱸᱬᱜᱳ ᱠᱟᱱᱟ ᱛᱟᱞᱦᱮ ᱠᱷᱟᱱ᱾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
ᱟᱯᱮ ᱦᱟᱸᱜ ᱛᱟᱞ ᱚ ᱫᱷᱚᱨᱚᱱ ᱫᱚ ᱵᱟᱯᱮ ᱪᱟᱥ
ᱵᱟᱝ ᱵᱟᱜᱟᱜ ᱟᱠᱚ ᱚᱱᱟ ᱤᱭᱟᱹ ᱵᱚᱥ ᱵᱟᱹᱱᱩᱜ-ᱟ ᱟᱨ ᱚᱱᱠᱟ ᱵᱟᱱᱩᱜ ᱛᱟᱞᱮᱭᱟ ᱟᱞᱮ ᱫᱚ ᱜᱟᱰᱟ ᱥᱮ ᱤᱭᱟᱹ ᱠᱩ ᱠᱮᱱᱮᱞ ᱡᱟᱦᱟ ᱠᱩ ᱠᱩ ᱞᱟᱹᱭᱟ ᱚᱝᱠᱟ ᱫᱚ ᱵᱟᱱᱩᱜ ᱛᱟᱞᱮᱭᱟ ᱟᱞᱮ ᱥᱮᱜ ᱫᱚ᱾
ᱚ᱾
ᱟᱞᱮ ᱥᱮᱜ ᱫᱚ ᱫᱷᱤᱨᱤ ᱫᱤᱥᱚᱢ ᱠᱟᱱᱟᱞᱮ ᱛᱚ ᱫᱟᱜ ᱨᱮᱱᱟᱜ ᱫᱚ ᱟᱰᱤ ᱟᱱᱴᱟᱱ ᱛᱟᱞᱮ᱾
ᱚ᱾ ᱛᱟᱦᱞᱮ ᱵᱤᱨ ᱫᱤᱥᱚᱢ ᱛᱟᱞᱦᱮ ᱩᱫ ᱠᱚ ᱯᱩᱴᱠᱟᱹ ᱠᱚ ᱚᱱᱟ ᱠᱚᱫᱚ ᱯᱮ᱾ ᱡᱚᱢ ᱵᱟᱲᱟ ᱠᱮᱜ-ᱟ ᱥᱮ ᱵᱟᱝ ᱛᱟᱦᱞᱮ᱾
ᱦᱳᱭ ᱡᱚᱢ ᱠᱚᱜᱮᱭᱟᱞᱮ᱾
ᱦᱚ ᱪᱟᱵᱟᱭ ᱱᱟᱠᱚ ᱥᱮ ᱪᱟᱵᱟᱭ ᱱᱟᱠᱚ ᱪᱟᱵᱟᱭ ᱱᱟᱠᱚ ᱥᱮ᱾
ᱦᱮᱸ ᱟᱫᱚ ᱩᱱ ᱤᱭᱟᱹ ᱫᱟᱜ ᱤᱫᱤ ᱠᱷᱟᱡ ᱫᱚ ᱵᱟᱠᱩ ᱚᱢᱚᱱᱚᱜ-ᱟ ᱱᱟᱥᱤᱱᱟᱜ ᱫᱟᱜ ᱜᱮ᱾ ᱵᱟᱭ ᱧᱟᱢ ᱞᱮᱠᱷᱟᱡ ᱫᱚ ᱵᱟᱠᱩ ᱵᱟᱝ ᱚᱢᱚᱱᱚᱜ-ᱟ ᱩᱜ ᱠᱚᱦᱚᱸ᱾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
ᱢᱤᱜ ᱫᱷᱟ ᱚᱢᱚᱱ ᱵᱟᱲᱟᱭ ᱱᱟᱠᱩ ᱫᱚᱢᱮ ᱩᱵ ᱠᱚᱦᱚᱸ ᱚᱢᱚᱱ ᱵᱟᱲᱟᱭᱱᱟ ᱫᱚᱢᱮ ᱮᱠᱷᱚᱱ ᱫᱚ ᱢᱤᱜ ᱫᱤᱱ ᱞᱮ ᱪᱟᱞ ᱞᱟ ᱞᱮᱱᱟ ᱟᱞᱮ ᱫᱚ ᱵᱟᱝᱠᱩ ᱵᱟᱝᱠᱩ ᱵᱟᱝ ᱧᱟᱢᱚᱜ ᱠᱟᱱᱟ ᱩᱜ ᱠᱚᱦᱚᱸ ᱯᱩᱴᱠᱟᱹ ᱠᱚᱦᱚᱸ ᱵᱟᱠᱩ ᱧᱟᱢᱚᱜ ᱠᱟᱱᱟ᱾
ᱚ᱾
ᱛᱟᱦᱞᱮ ᱟᱯᱮ ᱥᱮᱜ ᱫᱚ ᱵᱤᱨ ᱠᱚᱫᱚ ᱵᱟᱹᱱᱩᱜ-ᱟ?
ᱦᱮᱸ ᱟᱞᱮ ᱥᱮᱜ ᱦᱚᱸ ᱟᱞᱮ ᱥᱮᱜ ᱦᱚᱸ ᱵᱤᱨ ᱜᱮᱭᱟ ᱵᱤᱨ ᱫᱚ᱾ ᱟᱞᱮ ᱦᱚᱸ ᱡᱚᱢ ᱵᱟᱲᱟ ᱠᱮᱜ ᱠᱚᱜᱮᱭᱟᱞᱮ ᱯᱩᱴᱠᱟᱹ ᱦᱚᱸᱞᱮ ᱡᱚᱢ ᱠᱮᱜ ᱠᱚᱜᱮᱭᱟ ᱟᱞᱮ ᱫᱚ᱾ ᱚᱱᱱᱟ ᱡᱟᱸᱦᱟ᱾ ᱩᱫ ᱵᱚᱱ ᱢᱮᱛᱟᱜ ᱠᱟᱱᱟ ᱚᱨ ᱛᱩᱫ ᱩᱫ ᱵᱚᱱ ᱢᱮᱛᱟᱜ ᱠᱟᱱᱟ ᱚᱱᱟ ᱠᱚᱞᱮ ᱡᱚᱢ ᱵᱟᱲᱟ ᱠᱮᱫ ᱜᱮᱭᱟ ᱢᱚᱛᱟᱢ ᱩᱫ ᱠᱚ᱾
ᱟᱯᱮ ᱥᱮᱱ ᱫᱚ ᱮᱠᱷᱚᱱᱳ ᱢᱚᱛᱟᱢ ᱩᱜ ᱠᱚ ᱚᱢᱚᱱᱚᱜ ᱜᱮᱭᱟ?
᱾ ᱵᱟᱝ ᱟᱫᱚ ᱱᱤᱭᱟᱹ ᱥᱚᱢᱚᱭ ᱵᱟᱝ ᱚᱢᱚᱱᱚᱜ ᱠᱟᱱᱟ ᱚᱢᱚᱱᱚᱜ ᱠᱟᱱ ᱛᱟᱦᱮ ᱠᱚᱴᱟ ᱫᱤᱱ ᱞᱟᱦᱟ ᱫᱚ ᱡᱚᱢ ᱵᱟᱲᱟ ᱦᱩᱭᱱᱟ ᱩᱱ ᱥᱚᱢᱚᱭ᱾ ᱡᱟᱦᱟ ᱚᱨ ᱛᱩᱫ ᱩᱫ ᱠᱚ ᱢᱤᱜ ᱫᱤᱱ ᱞᱮ ᱧᱟᱢ ᱞᱮᱫᱟ ᱵᱟᱨ ᱫᱤᱱ ᱞᱮ ᱧᱟᱢ ᱞᱮᱫᱟ᱾
ᱟᱰᱤ ᱱᱟᱯᱟᱭ ᱛᱟᱦᱞᱮ᱾ ᱟᱞᱮ ᱥᱮᱜ ᱫᱚ ᱮᱠᱷᱚᱱ ᱫᱚ ᱵᱟᱝ ᱧᱟᱢᱚᱜ ᱛᱟᱦᱮᱱᱟ ᱚᱱᱟ ᱤᱭᱟᱹ ᱴᱟᱭᱤᱢ᱾ ᱡᱟᱦᱟᱱᱟᱜ ᱚᱱᱟ ᱯᱩᱡᱟᱹ ᱠᱚ ᱦᱩᱭᱩᱜ ᱥᱳᱢᱚᱭ ᱚᱱᱠᱟᱱ ᱥᱚᱢᱚᱭ ᱚᱢᱚᱱᱚᱜ ᱜᱮᱭᱟ᱾
ᱚ,
ᱪᱤᱫ ᱠᱚᱵᱮᱱ ᱪᱤᱠᱟᱹᱭᱮᱫᱟ ᱱᱤᱛᱚᱜ ᱫᱚ?
ᱪᱮᱫ ᱵᱟᱝ ᱱᱚᱜᱚᱭ ᱞᱤᱧ ᱫᱩᱲᱩᱵ ᱵᱟᱲᱟ ᱟᱠᱟᱱᱟ ᱱᱤᱛᱚᱜ ᱫᱚ ᱪᱮᱫ ᱮᱢ ᱪᱤᱠᱟᱹᱭᱟ᱾ ᱟᱵᱮᱱ?
ᱟᱹᱞᱤᱧ ᱦᱚᱸ ᱚᱱᱠᱟ ᱜᱮ᱾
ᱦᱮᱸ,
ᱛᱟᱦᱮᱸᱱᱟ ᱥᱮ ᱵᱟᱨᱦᱮ ᱠᱚᱨᱮ ᱵᱮᱱ ᱛᱟᱦᱮᱸᱱ ᱜᱮᱭᱟ?
ᱵᱟᱝ ᱟᱞᱤᱧ ᱱᱤᱛᱚᱜ ᱫᱚ ᱚᱞᱚᱜ ᱠᱟᱱ ᱜᱮᱭᱟᱞᱤᱧ ᱵᱟᱨᱦᱮ ᱨᱮᱜᱮ ᱢᱮᱱᱟᱜ ᱟᱠᱟᱫ ᱞᱤᱧᱟ᱾
ᱟᱪᱪᱷᱟ,
ᱟᱹᱵᱤᱱ ᱫᱚᱵᱤᱱ ᱵᱟᱹᱜᱤᱭ ᱠᱟᱜᱼᱟ ᱥᱮ ᱚᱲᱟᱜ ᱨᱮᱜᱮ?
ᱵᱟᱝ ᱵᱟᱝ ᱟᱹᱞᱤᱧ ᱫᱚ ᱵᱟᱹᱜᱤ ᱫᱚ ᱵᱟᱝ ᱚᱱᱟ ᱯᱟᱲᱦᱟᱣ ᱠᱚᱢᱯᱞᱤᱴ ᱠᱟᱱ
ᱚ
ᱟᱫᱚ ᱚᱱᱟᱛᱮ ᱚᱲᱟᱜ ᱨᱮᱜᱮ ᱢᱮᱱᱟᱜ ᱞᱤᱧᱟᱹ ᱟᱞᱤᱧ ᱦᱚᱸ ᱵᱟᱨᱦᱮ ᱨᱮᱜᱮ ᱞᱤᱧ ᱥᱮᱱᱠᱟᱱ ᱛᱟᱦᱮᱸᱱᱟ ᱩᱱ ᱫᱤᱱ ᱫᱚ ᱠᱟᱹᱴᱤᱡ ᱠᱷᱚᱱᱜᱮ᱾
ᱦᱸ, ᱛᱤᱱᱟᱹ ᱵᱚᱪᱷᱚᱨ ᱦᱩᱭᱩᱜ ᱠᱟᱱ ᱛᱟᱵᱮᱱᱟ ᱠᱚᱢᱯᱞᱤᱴ ᱠᱟᱛᱮᱫ?
ᱵᱟᱹᱞᱤᱧ ᱱᱚᱜᱚᱭ ᱛᱚ ᱱᱤᱭᱟᱹ ᱵᱟᱨ ᱜᱮᱞᱤᱧ ᱠᱚᱢᱯᱞᱤᱴ ᱠᱟᱫᱟ ᱱᱚᱣᱟ ᱫᱩ ᱦᱟᱡᱟᱨ ᱪᱷᱟᱵᱵᱤᱥ ᱨᱮᱜᱮ᱾
ᱚ
ᱛᱟᱦᱚᱞᱮ ᱟᱯᱮ ᱥᱮᱫ ᱫᱚ ᱠᱟᱴᱠᱚᱢ ᱠᱚᱠᱚ ᱧᱟᱢᱚᱜ ᱠᱟᱱᱟ ᱥᱮ ᱵᱟᱝ ᱠᱟᱴᱠᱚᱢ ᱠᱚ, ᱦᱟᱹᱠᱩ ᱠᱚ?
ᱦᱮᱸ ᱦᱟᱹᱠᱩ ᱦᱟᱹᱠᱩ ᱠᱟᱴᱠᱚᱢ ᱠᱚ ᱜᱚᱸᱜᱷᱟ ᱠᱚ ᱧᱟᱢᱚᱜ ᱠᱟᱱ ᱜᱮᱭᱟ ᱟᱞᱮ ᱥᱮᱫ ᱦᱚᱸ᱾ ᱟᱫᱚ ᱞᱟᱦᱟ ᱛᱮ ᱞᱮᱠᱟ ᱩᱱᱟᱹᱜ ᱥᱟᱸᱜᱮ ᱫᱚ ᱵᱟᱠᱚ ᱧᱟᱢᱚᱜ ᱠᱟᱱᱟ ᱟᱫᱚ ᱛᱮᱦᱮᱧ ᱧᱟᱢᱚᱜ ᱧᱟᱢ ᱜᱮᱭᱟ ᱠᱚ ᱜᱚᱝᱠᱮ ᱴᱩᱠ ᱴᱟᱠ ᱫᱚ ᱡᱚᱢ ᱵᱟᱲᱟᱮᱫ ᱠᱚᱜᱮᱭᱟᱞᱮ ᱩᱱᱠᱩ ᱚᱲᱟᱜ ᱩᱛᱩ ᱞᱮᱠᱟ ᱫᱚ ᱦᱩᱭᱩᱜ ᱠᱟᱱᱟ᱾
ᱟᱪᱪᱷᱟ, ᱪᱟᱥ ᱠᱟᱹᱢᱤᱜᱮᱵᱤᱱ ᱪᱟᱞᱟᱜ ᱛᱟᱦᱮᱱ ᱜᱮᱭᱟ ᱟᱵᱮᱱ ᱛᱟᱦᱚᱞᱮ?
ᱦᱮᱸ ᱴᱩᱠ ᱴᱟᱠ, ᱪᱟᱞᱟᱜ ᱦᱩᱭᱩᱜ ᱜᱮᱭᱟ ᱫᱚᱢᱮ ᱫᱚᱢᱮ ᱮᱠᱴᱟ ᱫᱚ ᱵᱟᱝ, ᱚᱲᱟᱜ ᱨᱮ ᱛᱟᱦᱮᱸᱞᱮᱱᱠᱷᱟᱱ ᱪᱟᱞᱟᱜ ᱦᱩᱭᱩᱜ ᱜᱮᱭᱟ ᱴᱷᱤᱠ ᱴᱷᱟᱠ᱾ ᱦᱩᱸ,
ᱟᱹᱞᱤᱧ ᱦᱚᱸ ᱚᱱᱠᱟ ᱜᱮ, ᱟᱹᱞᱤᱧ ᱦᱚᱸ ᱵᱮᱥᱤ ᱫᱚ ᱵᱟᱞᱤᱧ ᱪᱟᱞᱟᱜ ᱜᱮᱭᱟ ᱚᱱᱠᱟ ᱢᱟᱡᱷᱮ ᱢᱚᱫᱽᱷᱮᱤᱧ ᱪᱟᱞᱟᱜ ᱜᱮᱭᱟ ᱯᱨᱚᱛᱷᱚᱢ ᱫᱤᱱ ᱨᱮ ᱠᱷᱮᱛ ᱞᱤᱧ ᱪᱟᱞᱟᱣᱱᱟ ᱮᱱ ᱦᱤᱞᱳᱜ ᱜᱮ ᱡᱟᱸᱜᱟ ᱞᱤᱧ ᱵᱟᱡᱟᱣ ᱦᱮᱡ ᱮᱱᱟ ᱟᱫᱚ ᱚᱱᱟᱛᱮ ᱵᱟᱠᱚ ᱤᱫᱤ ᱞᱤᱧᱟ ᱟᱹᱞᱤᱧ ᱫᱚ,
ᱚ ᱪᱤᱠᱟᱹ ᱜᱮᱫ ᱱᱟᱵᱤᱱ ᱥᱮ ᱪᱮᱫ ᱡᱟᱸᱜᱟ?
ᱦᱳᱭ ᱜᱮᱫ ᱮᱱᱟᱞᱤᱧ ᱡᱟᱸᱜᱟ᱾ ᱟᱫᱚ ᱚᱱᱟ ᱛᱮᱫᱚ ᱠᱚ ᱢᱮᱱᱟ ᱱᱩᱭ ᱫᱟᱨᱟ ᱫᱚ ᱵᱟᱝ ᱦᱩᱭᱩᱜᱼᱟ ᱦᱩᱲᱩ ᱨᱚᱦᱚᱭ ᱠᱚᱫᱚ, ᱚᱲᱟᱜ ᱨᱮᱜᱮ ᱛᱟᱦᱮᱱ ᱢᱮ ᱚᱱᱠᱟ ᱟᱹᱧᱟ ᱠᱚ, ᱦᱳᱭ,
ᱟᱨ ᱛᱟᱦᱚᱞᱮ ᱪᱮᱫ ᱠᱟ ᱥᱤ ᱟᱯᱮ ᱥᱮᱫ ᱫᱚ ᱵᱩᱨᱩ ᱫᱤᱥᱚᱢ ᱛᱟᱦᱚᱞᱮ ᱪᱮᱫ ᱱᱟᱦᱮᱞ ᱛᱮᱜᱮ ᱠᱚ ᱥᱤ ᱜᱮᱭᱟ ᱥᱮ ᱚᱱᱠᱟ ᱴᱟᱠᱴᱟᱨ? ᱨᱩᱴᱟᱨ ᱠᱚᱯᱮ ᱞᱟᱜᱟᱣ ᱜᱮᱭᱟ,
ᱚᱱᱟᱜᱮ ᱱᱤᱛᱤᱫᱨ ᱢᱟ ᱡᱚ ᱛᱚ ᱦᱚᱲ ᱠᱚ ᱚᱞᱚᱥ ᱪᱟᱵᱟᱣ ᱠᱟᱱᱟ ᱛᱚ ᱜᱟᱹᱰᱤ ᱛᱤ ᱜᱤ, ᱰᱟᱝᱨᱟ ᱱᱟᱦᱮᱞ ᱠᱚᱛᱮ ᱫᱚ ᱠᱷᱩᱵ ᱠᱚᱢ ᱧᱮᱞᱚᱜ ᱜᱮᱭᱟ ᱮᱠᱷᱚᱱ ᱢᱟ ᱜᱟᱹᱰᱤ ᱤ ᱛᱮᱜᱮ ᱡᱚᱛᱚ ᱦᱚᱲᱟᱜ ᱟᱞᱮ ᱜᱮ ᱜᱟᱹᱵᱤᱛᱮᱜᱮᱞᱮ ᱥᱤ ᱦᱚᱪᱚᱭ ᱜᱮᱭᱟ ᱰᱟᱝᱨᱤ ᱦᱚ ᱵᱟᱹᱱᱩᱜ ᱠᱚᱛᱟ ᱞᱮᱭᱟ᱾
ᱦᱚᱸ, ᱛᱟᱦᱚᱞᱮ ᱡᱤᱱᱤᱥᱯᱛᱤ ᱪᱤᱞᱤ ᱦᱚᱸ ᱵᱟᱯᱮ ᱫᱚᱦᱚ ᱟᱠᱟᱜ ᱠᱚᱣᱟ ᱢᱮᱨᱚᱢ ᱵᱷᱤᱲᱤ?
ᱦᱮᱸ ᱢᱮᱨᱚᱢ ᱢᱮᱱᱟᱜ ᱠᱚᱛᱟᱞᱮᱭᱟ ᱵᱤᱞᱤ ᱠᱚ ᱛᱟᱦᱮᱸ ᱠᱟᱱ ᱛᱟᱞᱮᱭᱟ ᱩᱱᱠᱩ ᱫᱚᱞᱮ ᱟᱠᱷᱨᱤᱧ ᱟᱠᱟᱫ ᱠᱚᱣᱟ᱾ ᱚᱠᱚᱭ ᱜᱩᱯᱤ ᱠᱚᱛᱟᱞᱮᱭᱟ ᱜᱩᱯᱤ ᱦᱚᱲ ᱵᱟᱹᱱᱩᱜ ᱠᱚᱣᱟ, ᱟᱨ ᱟᱯᱮ ᱫᱚ ᱛᱟᱦᱞᱮ?
ᱟᱞᱮ ᱦᱚᱸ ᱢᱮᱱᱟᱜ ᱠᱤᱱᱟᱹ ᱠᱟᱰᱟ ᱢᱮᱱᱟᱜ ᱠᱟᱜ ᱠᱤᱱᱟᱹ ᱢᱮᱨᱚᱢ ᱠᱚ ᱢᱮᱱᱟᱜ ᱠᱟᱜ ᱠᱚᱣᱟ᱾
ᱟᱪᱪᱷᱟ ᱛᱟᱦᱚᱞᱮ ᱱᱟᱦᱮᱞ ᱛᱮᱜᱮ ᱯᱮ ᱪᱟᱥ ᱜᱮᱭᱟ?
ᱦᱮ, ᱵᱟ ᱵᱟ᱾ ᱟᱫᱚ ᱡᱟᱦᱟᱸ ᱠᱚᱨᱮ ᱦᱳᱭᱛᱳ ᱫᱷᱤᱨᱤᱧᱚᱜ ᱠᱷᱮᱛ ᱜᱮᱭᱟ ᱟᱫᱚ ᱚᱱᱟ ᱠᱚᱨᱮ ᱫᱚ ᱦᱳᱭᱛᱳ ᱡᱟᱦᱟᱸ ᱠᱚᱨᱮ ᱴᱨᱟᱠᱴᱟᱨ ᱵᱟᱝ ᱵᱚᱞᱚᱱᱟ ᱛᱚ ᱚᱱᱟ ᱠᱚᱨᱮ ᱫᱚ ᱥᱤᱭᱟᱭ᱾
ᱟᱪᱪᱷᱟ᱾ ᱱᱮᱛᱟᱨ ᱢᱟ ᱡᱚᱛᱚ ᱦᱚᱲ ᱜᱟᱹᱰᱤ ᱛᱮᱜᱮ ᱠᱚ ᱥᱤᱭᱮᱫᱟ᱾
ᱦᱮᱸ ᱦᱮᱸ᱾
ᱛᱟᱲᱟᱛᱟᱹᱲᱤ ᱦᱩᱭ ᱜᱚᱫᱚᱜᱼᱟ ᱟᱨ ᱱᱟᱦᱮᱞ ᱱᱟᱦᱮᱞ ᱛᱮᱫᱚ ᱛᱚ ᱫᱚᱢᱮ ᱵᱟᱨ ᱥᱤ ᱦᱩᱭᱩᱜ-ᱟ ᱛᱚ ᱯᱮ ᱫᱷᱟᱣ ᱥᱮ ᱛᱤᱱᱟᱹᱜ ᱵᱟᱨ ᱠᱚ ᱥᱤ ᱜᱤᱭᱟ, ᱦᱳᱭ᱾
ᱟᱨ ᱠᱚ ᱠᱚᱥᱴᱚ ᱦᱚ᱾ ᱛᱟᱦᱚᱞᱮ ᱛᱤᱱᱟᱹᱜ ᱵᱟᱹᱠᱤ ᱢᱮᱱᱟᱜ ᱛᱟᱵᱤᱱᱟ ᱯᱩᱨᱟᱹ ᱴᱟᱠᱥ?
ᱟᱹᱞᱤᱧᱟᱜ ᱫᱚ ᱪᱟᱵᱟᱣ ᱠᱟᱱ ᱛᱟᱹᱞᱤᱧᱟ᱾
ᱛᱟᱦᱚᱞᱮ ᱱᱚᱣᱟ ᱱᱚᱣᱟ ᱫᱚ? ᱦᱮᱞᱳ᱾
ᱟᱞᱤᱧ ᱫᱚ ᱥᱩᱫᱩ ᱞᱤᱧ ᱨᱤᱥᱤᱵ ᱮᱫᱟ ᱨᱤᱥᱤᱵᱷ ᱛᱮᱱ ᱜᱟᱱᱚᱜ ᱠᱟᱱ ᱛᱟᱞᱤᱧᱟ᱾
ᱚ ᱚ ᱦᱮᱛᱚ ᱠᱚᱞ ᱟᱵᱤᱱ ᱠᱟᱱᱟᱞᱮ ᱱᱤᱭᱟᱹ ᱯᱚᱨᱮ ᱦᱟᱸᱜ ᱦᱮᱸ᱾
ᱟᱪᱪᱷᱟ, ᱴᱷᱤᱠ ᱟᱪᱷᱮ᱾
ᱴᱟᱭᱤᱢᱛ ᱦᱚᱛᱚ ᱦᱚᱜ-ᱚᱭ ᱛᱚ ᱢᱚᱴᱟᱩᱴᱤ ᱪᱟᱵᱟ ᱦᱮᱡᱱᱟ ᱟᱨ ᱠᱤᱪᱷᱩ᱾
ᱦᱳᱭ, ᱴᱟᱭᱤᱢ ᱦᱚ ᱦᱳᱭ ᱦᱮᱡ ᱱᱟ᱾
ᱛᱤᱱᱟᱹᱜ ᱫᱤᱱ ᱞᱟᱦᱟᱢ ᱯᱩᱨᱟᱹᱣ ᱠᱟᱫᱟ?
ᱨᱚᱲ ᱵᱟᱝ ᱟᱸᱚᱢᱚᱜ ᱠᱟᱱ ᱛᱟᱵᱮᱱᱟ᱾
ᱦᱮᱞᱳ, ᱛᱤᱱᱟᱹᱜ ᱫᱤᱱ ᱞᱟᱦᱟᱵᱤᱱ ᱯᱩᱨᱟᱹᱜ? ᱛᱤᱱᱟᱹᱜ ᱫᱤᱱ ᱞᱟᱦᱟ ᱵᱤᱱ ᱯᱩᱨᱟᱹᱣ ᱠᱟᱫᱟ?
ᱯᱩᱨᱟᱹᱣ ᱟᱠᱟᱱ ᱛᱟᱹᱞᱤᱧᱟ ᱞᱟᱦᱟ ᱧᱚᱜ ᱜᱮ